ᱦᱮᱸ ᱜᱚᱝᱠᱮ
ᱦᱚᱭ ᱡᱚᱦᱟᱨ ᱜᱮ ᱜᱚᱢᱠᱮ ᱡᱚᱦᱟᱨ ᱡᱚᱦᱟᱨ, ᱪᱮᱫ ᱞᱮᱠᱟ ᱢᱮᱱᱟᱜ ᱵᱮᱱᱟ ᱛᱟᱦᱞᱮ?
ᱦᱳᱭ ᱜᱚᱝᱠᱮ ᱟᱹᱞᱤᱧ ᱫᱚ ᱱᱟᱯᱟᱭ ᱵᱟᱲᱟ ᱜᱮ ᱢᱮᱱᱟᱜᱼᱟ ᱠᱟᱫ ᱞᱤᱧᱟᱹ ᱾ ᱟᱵᱮᱱ ᱜᱮ ᱪᱮᱫ ᱞᱮᱠᱟ?
ᱦᱚᱭ ᱜᱚᱝᱠᱮ ᱟᱹᱞᱤᱧ ᱦᱚᱸ ᱱᱟᱯᱟᱭ ᱜᱮ ᱵᱮᱥ ᱜᱮ ᱢᱮᱱᱟᱜᱼᱟ ᱠᱟᱜ ᱞᱤᱧᱟᱹ᱾
ᱦᱚᱭ ᱜᱚᱼᱼ
ᱦᱚᱭ ᱜᱚ ᱱᱟᱯᱟᱭ ᱵᱩᱱᱼᱼ ᱛᱟᱦᱮᱸ ᱞᱮᱱᱠᱷᱟᱱ ᱜᱮᱼᱼ
ᱡᱟᱹᱥᱛᱤ ᱠᱟᱭᱛᱮ ᱪᱟᱥᱟᱵᱟᱥᱟ ᱟᱵᱚ ᱫᱚ ᱦᱚᱲ ᱠᱟᱱᱟ ᱵᱚᱱᱼᱼ ᱛᱚ ᱛᱚ ᱪᱮᱜ ᱞᱮᱠᱟ ᱫᱟᱜ ᱡᱟᱹᱲᱤ ᱠᱚᱫᱚ ᱪᱮᱜ ᱞᱮᱠᱟ?
ᱦᱚᱭ ᱵᱮᱥ ᱜᱮ ᱟᱞᱮ ᱠᱚ ᱥᱮᱜ ᱦᱚᱸ ᱫᱟᱜ ᱡᱟᱹᱯᱩᱫ ᱫᱚ ᱵᱮᱥ ᱜᱮ ᱢᱮᱱᱟᱜᱼᱟ, ᱴᱷᱤᱠ ᱴᱷᱟᱠ ᱜᱮ ᱢᱮᱱᱟᱜᱼᱟ, ᱪᱟᱥᱵᱟᱥᱼᱼ ᱦᱚᱸ ᱴᱷᱤᱠ ᱜᱮᱭᱟ, ᱟᱯᱮ ᱥᱮᱜ ᱜᱮ ᱪᱮᱜ ᱞᱮᱠᱟ?
ᱦᱚᱭ ᱜᱚᱝᱠᱮ ᱟᱞᱮ ᱥᱮᱜ ᱦᱚᱸ ᱫᱟᱜ ᱡᱟᱹᱲᱤ ᱫᱚ ᱦᱚᱞᱟ ᱜᱮ ᱫᱟᱜ ᱞᱮᱜᱼᱟᱭ᱾ ᱟᱪᱪᱷᱟ ᱜᱚᱝᱠᱮ ᱱᱚᱜᱼᱚᱭ ᱡᱮ ᱫᱟᱜ ᱨᱮᱱᱟᱜ ᱞᱟᱝ ᱜᱟᱯᱟᱞ ᱢᱟᱨᱟᱜ ᱠᱟᱱᱟᱼᱼ ᱟᱵᱩ ᱫᱚ ᱫᱟᱜ ᱫᱚ ᱪᱮᱜ ᱞᱮᱠᱟ ᱧᱩᱛᱩᱢ ᱛᱮᱵᱚᱱ ᱢᱮᱛᱟᱜᱟᱜᱼᱟ, ᱮᱢᱚᱱ ᱢᱤᱫ ᱨᱚᱠᱚᱢ ᱢᱮᱱᱟᱜᱼᱟᱼᱼ ᱡᱷᱚᱢᱚᱨ ᱡᱟᱹᱲᱤ ᱥᱮ ᱡᱷᱤᱯᱤᱨ ᱡᱟᱹᱲᱤ ᱥᱮ ᱟᱨ ᱚᱼᱼ ᱟᱨᱚ ᱟᱭᱢᱟ ᱟᱭᱢᱟ ᱫᱟᱜ ᱠᱚ ᱞᱟᱹᱭᱟ, ᱟᱫᱚ ᱚᱱᱮ ᱚᱝᱠᱟ ᱫᱚ ᱡᱮᱢᱚᱱ ᱵᱟᱹᱭ ᱵᱟᱹᱭᱛᱮ ᱡᱟᱦᱟᱸ ᱧᱩᱨᱩᱜᱼᱟ ᱼᱼ ᱚᱱᱟ ᱫᱚ ᱡᱮ ᱡᱷᱤᱯᱤᱨ ᱡᱷᱤᱯᱤᱨ ᱵᱚ ᱞᱟᱹᱭᱟ ᱛᱚᱼᱼ ᱚᱱᱮ ᱚᱱᱠᱟᱱᱟᱜ ᱟᱵᱮᱱ ᱛᱤᱱᱟᱹᱜ ᱧᱩᱛᱩᱢ ᱵᱮᱱ ᱵᱟᱲᱟᱭᱟ ᱫᱟᱜ ᱨᱮᱱᱟᱜ?
ᱦᱚᱭ ᱫᱟᱜ ᱨᱮᱭᱟᱜᱼᱼ ᱫᱚ ᱱᱟᱦᱟᱜ ᱫᱚ ᱚᱱᱟ ᱫᱚ, ᱡᱷᱤᱯᱤᱨ ᱡᱟᱹᱲᱤ, ᱡᱟᱹᱯᱩᱫ ᱫᱟᱜᱼᱼ ᱟᱨ ᱮᱸᱻᱼᱼ ᱡᱷᱩᱸᱢᱩᱨ ᱫᱟᱜᱼᱼ
ᱦᱚᱭ
ᱟᱨᱼᱼ ᱢᱚᱱᱮᱨᱮ ᱱᱷᱟᱜ ᱱᱤᱛᱚᱜ ᱫᱚ ᱩᱱᱟᱹᱜ ᱵᱟᱝ ᱦᱤᱡᱩᱜ ᱠᱟᱱᱟ ᱾ ᱟᱫᱚᱼᱼ ᱦᱩᱰᱩᱨ ᱵᱤᱡᱽᱞᱤ ᱛᱮ ᱦᱚᱭ ᱫᱟᱜᱼᱼ
ᱦᱚᱭ ᱦᱚᱭ
ᱦᱳᱭ, ᱟᱨᱦᱚᱸ ᱱᱷᱟᱜ ᱚᱱᱠᱟ ᱜᱮ ᱢᱮᱱᱟᱜᱼᱟ ᱾ ᱟᱫᱚ ᱱᱤᱛᱚᱜ ᱫᱚ ᱦᱩᱫᱤᱥ ᱨᱮ ᱵᱟᱝ ᱧᱟᱢᱚᱜ᱾ ᱱᱟ ᱟᱵᱮᱱ ᱫᱚ ᱵᱮᱱ ᱞᱟᱹᱭ ᱵᱮᱱ ᱛᱟᱦᱞᱮ ᱟᱵᱮᱱ ᱜᱮ᱾
ᱟᱹᱞᱤᱧ ᱦᱚᱸ ᱴᱷᱤᱠ ᱚᱱᱠᱟ ᱫᱚ ᱦᱟᱸᱜ ᱟᱹᱞᱤᱧ ᱦᱚᱸ ᱫᱤᱥᱟᱹ ᱠᱚᱫᱚ ᱵᱟᱝ ᱦᱤᱡᱩᱜ ᱠᱟᱱ ᱛᱟᱹᱞᱤᱧᱟ ᱾ ᱛᱚᱵᱮ ᱚᱱᱮ ᱚᱱᱟ ᱠᱚᱨᱮ ᱫᱚ ᱞᱤᱧᱼᱼ ᱡᱟᱦᱟᱸ ᱵᱮᱱ ᱞᱟᱹᱭ ᱠᱮᱜᱼᱟ, ᱚᱱᱟ ᱠᱚᱜᱮ ᱞᱮ ᱟᱹᱞᱤᱧ ᱦᱚᱸᱞᱤᱧ ᱵᱟᱲᱟᱭ ᱠᱟᱱ ᱛᱟᱦᱮᱱ᱾
ᱦᱚᱭ ᱦᱚᱭ ᱟᱫᱚ ᱱᱷᱟᱜ ᱥᱚᱵᱥᱮ ᱡᱟᱹᱥᱛᱤ ᱵᱚᱛᱚᱨ ᱫᱚ ᱱᱷᱟᱜ ᱚᱱᱟ ᱦᱩᱰᱩᱨ ᱵᱤᱡᱽᱞᱤ ᱫᱟᱜ ᱨᱮᱜᱮ ᱵᱩᱡᱷᱟᱹᱜ ᱠᱟᱱᱟ᱾ ᱛᱟᱦᱮᱱᱟ ᱚᱱᱟ ᱦᱚᱭ ᱫᱟᱜ ᱵᱟᱞᱟ ᱨᱮ᱾
ᱚᱱᱟ ᱨᱮᱫᱚ ᱱᱷᱟᱜ ᱦᱚᱭ ᱜᱩᱨᱰᱟᱹᱣ ᱟᱛᱮ ᱦᱤᱡᱩᱜᱼᱟ, ᱫᱟᱜ ᱦᱤᱡᱩᱜ ᱞᱟᱦᱟᱨᱮ᱾
ᱦᱚᱭ
ᱦᱚᱭ ᱟᱫᱚ ᱱᱷᱟᱜ ᱚᱱᱟ ᱫᱚ ᱟᱹᱰᱤ ᱵᱚᱛᱚᱨ ᱫᱟᱜ ᱦᱤᱡᱩᱜ ᱛᱟᱦᱮᱱᱟ ᱚᱱᱟ ᱴᱟᱜ ᱫᱚ᱾ ᱦᱩᱰᱩᱨᱟᱭ ᱵᱤᱡᱽᱞᱤᱭᱟᱭ᱾ ᱚᱱᱟ ᱛᱮᱫᱚᱼᱼ ᱦᱚᱲᱢᱚ ᱠᱚᱦᱚᱸ ᱨᱩᱢᱩᱭ ᱨᱩᱢᱩᱭ ᱟᱹᱭᱠᱟᱹᱜ ᱛᱟᱦᱮᱱᱟ ᱾ᱵᱟᱦᱨᱮ ᱠᱚᱥᱮᱫ ᱛᱟᱦᱮᱱ ᱦᱚᱸ ᱢᱩᱥᱠᱤᱞ ᱜᱮ ᱚᱱᱟ ᱨᱮᱫᱚ ᱾ ᱦᱚᱭ
ᱮᱠᱟᱞ ᱮᱠᱟᱞ ᱮᱠᱟᱞ ᱾ ᱟᱨ ᱡᱟᱦᱟᱸ ᱟᱨᱚ ᱢᱤᱫᱴᱮᱡ ᱡᱟᱦᱟᱸ ᱠᱚ ᱢᱮᱛᱟᱜᱼᱟ ᱟᱨᱮᱞ ᱫᱟᱜ ᱾
ᱦᱚᱭ ᱦᱚᱭ ᱟᱨᱮᱞ ᱫᱟᱜ ᱦᱚᱭ ᱦᱟᱭ ᱾ ᱦᱚᱭ ᱥᱟᱹᱨᱤᱜᱮ ᱚᱱᱟ ᱟᱨᱮᱞ ᱫᱟᱜ ᱵᱮᱱ ᱡᱟᱦᱟᱸ ᱵᱮᱱ ᱞᱟᱹᱭ ᱠᱮᱫ ᱱᱚᱜᱼᱚᱭ ᱥᱤᱨᱼᱼ ᱫᱤᱱ ᱥᱩᱨ ᱫᱤᱱ ᱱᱚᱜᱼᱚᱭ ᱱᱤᱨᱚᱱ ᱫᱤᱱ ᱥᱚᱢᱚᱭ ᱚᱱᱮᱼᱼ ᱫᱟᱜ ᱞᱮᱜᱼᱟ ᱟᱞᱮ ᱥᱮᱜ ᱾ ᱟᱨ ᱫᱟᱜ ᱠᱟᱛᱮᱜ ᱚᱱᱟ ᱟᱞᱵᱮᱥᱴᱟᱨ ᱚᱲᱟᱜ ᱱᱷᱟᱜ ᱢᱮᱱᱟᱜᱼᱟᱼᱼ ᱟᱫᱚ ᱚᱱᱟ ᱢᱤᱜᱴᱮᱱ ᱟᱛᱩ ᱯᱟᱦᱴᱟ ᱥᱮᱫ ᱨᱮᱜᱮ ᱱᱩᱱᱟᱹᱜᱼᱼ ᱚᱱᱟ ᱤᱭᱟᱹ ᱫᱟᱜ ᱫᱚ ᱦᱟ ᱼᱼ ᱠᱤᱞᱳ ᱥᱟᱭᱤᱡ ᱥᱟᱭᱤᱡ ᱵᱟᱞᱟ ᱟᱨᱮᱞ ᱱᱟᱦᱟᱜ ᱧᱩᱨᱩ ᱞᱮᱱᱟ ᱾ ᱟᱫᱚ ᱚᱲᱟᱜ ᱠᱚ ᱥᱚᱵ ᱨᱟᱹᱯᱩᱫ ᱪᱟᱵᱟᱭᱮᱱᱟ ᱾
ᱮᱠᱟᱞ ᱮᱠᱟᱞ, ᱟᱫᱚ ᱱᱚᱜᱼᱚᱭ ᱱᱟ ᱠᱚ ᱵᱟᱸᱧᱪᱟᱣ ᱞᱟᱹᱜᱤᱫ ᱛᱮ ᱟᱵᱚ ᱪᱮᱫ ᱠᱚ ᱪᱤᱠᱟ ᱦᱩᱭ ᱟᱵᱚᱱᱟ? ᱱᱚᱜᱼᱚᱭ ᱛᱚ ᱮᱸ ᱚᱲᱟᱜ ᱠᱚᱨᱮ ᱡᱩᱫᱤ ᱵᱚᱱ ᱛᱟᱦᱮᱸᱱᱟ ᱛᱚ ᱟᱵᱚ ᱫᱚ ᱚᱱᱟ ᱠᱚᱨᱮ ᱡᱟᱦᱟᱸ ᱠᱚᱨᱮ ᱩᱢᱩᱞ ᱡᱩᱫᱤ ᱵᱚᱱ ᱟᱵᱚ ᱡᱟᱦᱟᱸ ᱠᱚᱨᱮ ᱢᱚᱸᱡᱽ ᱵᱚᱱ ᱵᱩᱡᱟ ᱡᱮ ᱱᱚᱸᱰᱮ ᱫᱚ ᱵᱟᱵᱚ ᱪᱤᱠᱟ ᱦᱚᱫᱚᱜᱼᱟ ᱡᱮ ᱚᱱᱟ ᱵᱚᱱ ᱩᱢᱩᱞᱚᱜᱼᱟ ᱟᱨ ᱱᱚᱜᱼᱚᱭ ᱡᱮ ᱵᱟᱦᱨᱮ ᱠᱚᱨᱮ ᱚᱱᱟ ᱚᱠᱛᱚ ᱨᱮ ᱡᱩᱫᱤ ᱟᱵᱩ ᱵᱚ ᱛᱟᱦᱮᱸᱱᱟ ᱛᱚᱵᱮ ᱢᱟ ᱟᱹᱰᱤ ᱢᱟ ᱵᱚᱛᱚᱨ ᱟᱱ ᱜᱮ ᱢᱟᱱᱮ ᱵᱤᱯᱚᱹᱫ ᱦᱩᱭ ᱜᱚᱫᱚᱜ ᱜᱮᱭᱟ ᱢᱤᱫ ᱜᱷᱟᱹᱲᱤ ᱜᱷᱟᱹᱲᱤ ᱛᱮ ᱾ ᱛᱚ ᱱᱚᱜᱼᱚ ᱱᱟ ᱠᱚ ᱵᱟᱸᱧᱪᱟᱣ ᱞᱟᱹᱜᱤᱫ ᱛᱮ ᱟᱵᱚ ᱪᱮᱫ ᱠᱚ ᱪᱤᱟᱹ ᱦᱩᱭ ᱟᱵᱚᱱᱟ?
ᱦᱳᱭ ᱦᱚᱸ ᱵᱟᱸᱧᱪᱟᱣ ᱞᱟᱹᱜᱤᱫ ᱛᱮᱫᱚ ᱱᱚᱣᱟ ᱡᱮᱥᱮ ᱟᱨᱮᱞ ᱡᱟᱦᱟᱸ ᱫᱟᱜ ᱥᱮ ᱡᱩᱯᱩᱲ ᱫᱟᱜ ᱞᱟᱹᱜᱤᱫ ᱛᱮ ᱫᱚ ᱥᱟᱱᱟᱢ ᱠᱷᱚᱱ ᱢᱟᱲᱟᱝ ᱨᱤᱧ ᱢᱮᱱᱟ ᱡᱩᱫᱤ ᱥᱮᱨᱢᱟ ᱨᱮ ᱡᱩᱫᱤ ᱦᱮᱸᱫᱮ ᱨᱤᱢᱤᱞ ᱮᱢ ᱧᱮᱞ ᱠᱮᱜᱼᱟ
ᱥᱮ ᱚᱝᱠᱟ ᱫᱟᱜ ᱡᱟᱹᱲᱤ ᱞᱮᱠᱟ ᱢᱳᱥᱟᱢ ᱠᱚ ᱢᱳᱵᱟᱭᱤᱞ ᱨᱮ ᱱᱳᱴᱤᱯᱷᱤᱠᱮᱥᱚᱱ ᱠᱚ ᱦᱮᱡ ᱟ ᱢᱮᱭᱟ ᱛᱟᱦᱚᱞᱮ ᱫᱚ ᱟᱢ ᱫᱚ ᱥᱚᱱᱛᱚᱨ ᱨᱮ ᱛᱟᱦᱮᱸᱱ ᱢᱮ ᱟᱨ ᱵᱟᱨᱦᱮ ᱠᱚ ᱥᱮᱫ ᱪᱟᱞᱟᱜ ᱨᱮᱭᱟᱜ ᱫᱚ ᱟᱞᱩᱢ ᱦᱩᱫᱤᱥᱟ ᱪᱮᱫᱟᱜ ᱡᱮ ᱵᱟᱨᱦᱮ ᱥᱮᱫ ᱪᱟᱞᱟᱣ ᱠᱚᱨᱛᱮ ᱜᱮᱞᱮ ᱟᱹᱰᱤ ᱱᱟᱦᱟᱜ ᱵᱚᱛᱚᱨ ᱟᱹᱭᱠᱟᱹᱜᱼᱟ ᱪᱮᱫᱟᱜ ᱡᱮ ᱚᱱᱠᱟᱱ ᱥᱚᱢᱚᱭ ᱫᱚ ᱫᱟᱨᱮ ᱟᱨ ᱫᱟᱨᱮ ᱩᱢᱩᱞ ᱦᱚᱸ ᱮᱠᱟᱞ ᱜᱮ ᱵᱟᱭ ᱴᱷᱤᱠᱼᱟ᱾ ᱫᱟᱨᱮ ᱩᱢᱩᱞ ᱢᱟ ᱱᱟᱦᱟᱜ ᱟᱹᱰᱤ ᱵᱚᱛᱚᱨ ᱜᱤ ᱦᱚᱭ ᱦᱩᱰᱩᱨ ᱵᱤᱡᱽᱞᱤ ᱞᱟᱹᱜᱤᱫ ᱛᱮᱦᱚᱸ ᱟᱨ ᱟᱨᱮᱞ ᱞᱟᱹᱜᱤᱫ ᱛᱮᱦᱚᱸ ᱱᱟᱦᱟᱜ ᱟᱹᱰᱤ ᱵᱚᱛᱚᱨ ᱜᱮᱭᱟ ᱛᱚ ᱚᱱᱟ ᱤᱭᱟᱹᱛᱮ ᱚᱱᱟ ᱚᱠᱛᱮ ᱫᱚ ᱚᱲᱟᱜ ᱥᱮᱫ ᱨᱮᱜᱤ ᱛᱟᱦᱮᱸᱱ ᱦᱩᱭᱩᱜᱼᱟ ᱟᱨ ᱡᱟᱦᱟᱸ ᱡᱟᱦᱟᱸ ᱢᱟᱱᱮ ᱚᱲᱟᱜ ᱨᱮᱭᱟᱜ ᱡᱩᱫᱤ ᱚᱱᱠᱟ ᱚᱱᱠᱟ ᱜᱤ ᱚᱲᱟᱜ ᱠᱚ ᱢᱮᱱᱟᱜᱼᱟ ᱥᱮ ᱚᱝᱠᱟ ᱜᱮ ᱡᱟᱦᱟᱸ ᱮᱱᱛᱮᱫ ᱠᱮᱴᱮᱡ ᱧᱚᱜ ᱡᱚᱠᱷᱚᱱ ᱧᱩᱨᱩᱜ ᱠᱟᱱᱟ ᱧᱮᱞᱮᱜ ᱠᱟᱱᱟᱢ ᱟᱨᱮᱞ ᱠᱚ ᱱᱟᱦᱟᱜ ᱟᱫᱚ ᱩᱱ ᱥᱩᱢᱟᱹᱭ ᱫᱚ ᱚᱱᱟ ᱠᱷᱮᱛ ᱠᱮᱴᱮᱡ ᱧᱚᱜ ᱚᱱᱟ ᱚᱲᱟᱜ ᱥᱮᱫ ᱜᱮ ᱵᱚᱞᱚᱜ ᱦᱩᱭᱩᱜᱼᱟ ᱟᱨ ᱡᱩᱫᱤ ᱡᱟᱦᱟᱸᱭᱟᱜ ᱚᱲᱟᱜ ᱚᱱᱠᱟ ᱡᱩᱫᱤ ᱱᱚᱨᱚᱢ ᱥᱚᱨᱚᱢ ᱢᱮᱱᱟᱜᱼᱟ ᱮᱱᱛᱮᱫ ᱡᱟᱦᱟᱸ ᱞᱮᱠᱟ ᱮᱱᱛᱮᱜ ᱟᱫᱚ ᱚᱱᱟ ᱚᱠᱛᱮ ᱥᱩᱢᱟᱹᱭ ᱫᱚ ᱟᱫᱚ ᱡᱩᱫᱤ ᱚᱝᱠᱟ ᱧᱩᱨᱩᱜ ᱠᱟᱱᱟ ᱛᱟᱦᱚᱞᱮ ᱫᱚ ᱯᱟᱨᱠᱚᱢ ᱞᱟᱛᱟᱨ ᱠᱚᱥᱮ ᱥᱮ ᱚᱱᱠᱟ ᱛᱟᱹᱣᱠᱤ ᱞᱟᱛ ᱛᱟᱨ ᱠᱚᱥᱮᱫ ᱜᱮ ᱵᱚᱞᱚᱜ ᱨᱮᱭᱟᱜ ᱟᱴᱠᱟᱣ ᱨᱮᱭᱟᱜ ᱵᱚᱱ ᱠᱩᱨᱩᱢᱩᱴᱩ᱾ ᱫᱟᱲᱮᱭᱟᱜᱼᱟ ᱟᱨ ᱵᱟᱠᱷᱟᱡ ᱫᱚ ᱮᱱᱛᱮᱫ ᱚᱲᱟᱜ ᱠᱷᱚᱱᱚᱡ ᱡᱩᱫᱤ ᱚᱱᱟ ᱡᱤᱱᱤᱥ ᱚᱲᱟᱜ ᱨᱮ ᱡᱩᱢᱩᱜ ᱠᱟᱱᱟ ᱛᱟᱦᱚᱞᱮ ᱫᱚ ᱟᱵᱚ ᱫᱚ ᱵᱟᱧᱪᱟᱜ ᱨᱮᱭᱟᱜ ᱛᱚ ᱠᱳᱱᱳ ᱩᱯᱟᱹᱭ ᱫᱚ ᱵᱟᱵᱚᱱ ᱧᱟᱢᱮᱫ ᱠᱟᱱᱟ᱾
ᱚᱠᱚᱭᱟᱜ ᱚᱲᱟᱜ ᱮᱢ ᱫᱟᱹᱲ ᱤᱫᱤᱭᱟ ᱟᱪᱟᱱᱚᱜ ᱫᱚ ᱦᱳᱭ ᱛᱟᱦᱞᱮ ᱫᱚ ᱚᱱᱟ᱾ ᱯᱟᱨᱠᱚᱢ ᱞᱟᱛᱟᱨ ᱠᱚᱥᱡ ᱜᱤ ᱤᱭᱟᱹ ᱠᱚ ᱥᱮᱫ ᱜᱮ ᱚᱱᱛᱮ ᱜᱮ ᱵᱟᱧᱪᱟᱣ ᱨᱮᱭᱟᱜ ᱵᱚᱱ ᱠᱩᱨᱩᱢᱩᱴᱩ ᱫᱟᱲᱮᱭᱟᱜᱼᱟ ᱦᱳᱭ ᱜᱚᱝᱠᱮ ᱟᱵᱮᱱ ᱥᱮᱫ ᱞᱟᱹᱭ ᱵᱮᱱ ᱛᱟᱦᱚᱞᱮ ᱱᱚᱣᱟ ᱨᱮᱭᱟᱜ ᱛᱷᱚᱲᱟ᱾
ᱦᱳᱭ ᱦᱳᱭ ᱦᱳᱭ ᱡᱟᱦᱟᱸ ᱟᱵᱮᱱ ᱵᱮᱱ ᱞᱟᱹᱭ ᱠᱮᱭᱟ ᱚᱱᱠᱟᱜ ᱜᱮ ᱟᱫᱚ ᱡᱟᱹᱥᱛᱤ ᱠᱟᱭᱛᱮ ᱟᱵᱚ ᱥᱟᱱᱛᱟᱲ ᱦᱚᱲ ᱢᱟ᱾ ᱦᱮᱸ ᱨᱟᱠᱟᱵ ᱚᱲᱟᱜ ᱥᱮ ᱪᱷᱟ ᱚᱲᱟᱜ ᱠᱚᱢᱟ ᱩᱱᱟᱹᱜ ᱜᱟᱱ ᱫᱚ ᱦᱟᱸᱜ ᱵᱟᱹᱱᱩᱜ ᱠᱟᱜᱼᱟ ᱟᱵᱚᱣᱟᱜ ᱧᱮᱞ ᱠᱟᱱᱟ᱾ ᱟᱵᱚᱣᱟᱜ ᱫᱚ ᱡᱮᱢᱚᱱ ᱵᱩᱥᱩᱵ ᱠᱚᱨᱮᱱᱟᱜ ᱥᱮᱫᱟᱭ ᱫᱚ ᱡᱮ ᱡᱮᱢᱚᱱ ᱵᱩᱥᱩᱵ ᱠᱚᱨᱮᱱᱟᱜ ᱚᱲᱟᱜ ᱛᱟᱦᱮᱸ ᱠᱟᱱ ᱛᱮ ᱱᱤᱛ ᱟᱱᱟᱝ ᱫᱚ ᱴᱟᱹᱞᱤ ᱚᱲᱟᱜ ᱥᱮ ᱮᱨᱵᱮᱥᱴ᱾ ᱥᱮ ᱚᱲᱟᱜ ᱠᱚᱨᱮ ᱵᱚᱱᱚ ᱚᱲᱟᱜ ᱠᱟᱛᱮ ᱵᱚᱱ ᱛᱟᱦᱮᱱ ᱠᱟᱱᱟ᱾ ᱛᱚ ᱚᱱᱟ ᱨᱮᱢᱟ ᱟᱨᱮᱞ ᱧᱩᱨ ᱞᱮᱱᱠᱷᱟᱡ ᱢᱟ ᱟᱹᱰᱤ ᱵᱚᱛᱚᱨ ᱜᱮᱭᱟ᱾ ᱡᱮ ᱚᱱᱟ ᱫᱚ ᱨᱟᱵᱨᱩ ᱟᱨᱮᱞ ᱨᱟᱹᱯᱩᱫ ᱠᱟᱛᱮᱫ ᱦᱚᱸ ᱚᱱᱟ ᱫᱚ ᱦᱚᱲᱢᱚ ᱨᱮ ᱛᱟᱹᱠᱤᱡ ᱫᱟᱲᱮᱣᱟᱜᱼᱟ᱾ ᱛᱚ ᱱᱚᱜᱼᱭᱚ ᱱᱚᱣᱟ ᱠᱚ ᱵᱟᱧᱪᱟᱣ ᱞᱟᱹᱜᱤᱫ ᱟᱵᱮᱱ ᱦᱚᱸ ᱟᱹᱰᱤ ᱢᱚᱡᱽ ᱠᱟᱛᱷᱟ ᱵᱮᱱ ᱞᱟᱹᱭ ᱠᱮᱜᱼᱟ ᱛᱚ
ᱦᱩᱸ
ᱟᱹᱞᱤᱧ ᱠᱟᱛᱷᱟᱛ ᱞᱤᱧ ᱞᱟᱹᱭᱟ ᱡᱮᱢᱚᱱ? ᱦᱚᱭ ᱫᱟᱜ ᱧᱮᱞ ᱠᱟᱛᱮᱫ ᱫᱚ ᱵᱟᱦᱨᱮ ᱢᱟ ᱵᱟᱝ ᱜᱮ ᱩᱰᱩᱠ ᱫᱚᱨᱠᱟᱨᱼᱼ ᱠᱟᱨ ᱠᱟᱱ ᱜᱮᱭᱟ ᱚᱱᱟ ᱥᱟᱶ ᱥᱟᱶᱛᱮ ᱟᱨᱚ ᱢᱤᱫ ᱠᱟᱛᱷᱟ ᱞᱤᱧ ᱞᱟᱹᱭᱟ ᱡᱮᱢᱚᱱ ᱱᱚᱜᱼᱚᱭ ᱦᱩᱴᱩᱨᱼᱼ ᱤᱞᱤᱭᱟᱭ ᱡᱮᱢᱚᱱ ᱢᱳᱵᱟᱭᱤᱞ ᱯᱷᱳᱱ,
ᱠᱮ ᱦᱳᱭ ᱟᱵᱮᱱᱟᱜ ᱛᱷᱚᱲᱟ ᱦᱩᱼᱼ
ᱦᱚᱭ ᱡᱮᱢᱚᱱ ᱢᱳᱵᱟᱭᱤᱞ ᱠᱷᱮᱞ ᱢᱳᱵᱟᱭᱤᱞ ᱯᱷᱳᱱ ᱠᱚ ᱟᱵᱚ ᱵᱚᱱ ᱵᱮᱵᱚᱦᱟᱨᱮᱫᱼᱟ᱾ ᱡᱮᱢᱚᱱ ᱱᱚᱜᱼᱚᱭ ᱦᱩᱰᱩᱨ ᱵᱤᱡᱽᱞᱤ ᱜᱷᱟᱹᱲᱤᱡ ᱫᱚ ᱢᱳᱵᱟᱭᱤᱞ ᱯᱷᱳᱱ ᱠᱚ ᱡᱮᱢᱚᱱ ᱟᱞᱚ ᱵᱚᱱ ᱵᱮᱵᱚᱦᱟᱨ ᱢᱟ᱾ ᱦᱳᱭ ᱥᱮ ᱟᱨ ᱡᱮᱢᱚᱱᱼᱼ ᱨᱮᱰᱤᱭᱳ ᱠᱚ ᱥᱮ ᱴᱤᱵᱷᱤ ᱠᱚ ᱤᱞᱮᱠᱴᱨᱚᱱᱤᱠ ᱡᱟᱦᱟᱸ ᱛᱤᱱᱟᱹᱜ ᱡᱤᱱᱤᱥ ᱢᱮᱱᱟᱜᱼᱟ ᱢᱟᱱᱮ ᱡᱟᱦᱟᱸ ᱵᱤᱡᱽᱞᱤ ᱛᱮ ᱡᱟᱦᱟᱸ ᱡᱤᱱᱤᱥ ᱠᱚᱼᱼ ᱪᱟᱹᱞᱩᱜᱼᱟ ᱚᱱᱟ ᱠᱚ ᱡᱤᱱᱤᱥ ᱫᱚ ᱵᱟᱝ ᱵᱮᱵᱚᱦᱟᱨ ᱞᱮᱠᱷᱟᱱᱼᱼ ᱠᱷᱟᱱ ᱜᱮ ᱦᱩᱰᱩᱨ ᱵᱤᱡᱽᱞᱤ ᱜᱷᱟᱹᱲᱤᱡ ᱫᱚ ᱟᱹᱰᱤ ᱱᱟᱯᱟᱭᱚᱜᱼᱟ ᱦᱳᱭᱥᱮ,
ᱦᱳᱭ ᱦᱳᱭ ᱟᱹᱰᱤ ᱱᱟᱯᱟᱭ ᱵᱮᱱ ᱨᱚᱲ ᱠᱮᱫᱮᱜᱼᱟ ᱟᱨ ᱜᱚᱝᱠᱮ ᱢᱤᱫᱴᱮᱱ ᱠᱟᱛᱷᱟ ᱞᱤᱧ ᱢᱮᱱ ᱦᱚᱪᱚᱭᱮᱫ ᱠᱟᱱᱟ᱾ ᱛᱷᱚᱲᱟ ᱢᱟᱭᱤᱠ ᱴᱟᱜ ᱫᱚ ᱱᱟᱦᱟᱜ ᱵᱟᱱᱟᱨ ᱛᱤ ᱛᱮ ᱥᱟᱵ ᱠᱟᱛᱮᱫ ᱛᱷᱚᱲᱟ ᱠᱩᱭᱼᱼ ᱛᱟᱵᱮᱱᱟ ᱠᱷᱟᱱ ᱫᱚ ᱱᱟᱜ ᱦᱳᱭ ᱱᱟᱦᱟᱜ ᱟᱹᱰᱤ ᱡᱳᱨ ᱥᱟᱰᱮ ᱠᱟᱱᱟ ᱦᱮᱸᱼᱼ ᱛᱟᱦᱚᱞᱮ ᱜᱚᱝᱠᱮ ᱡᱟᱦᱟᱸ ᱵᱮᱱ ᱞᱟᱹᱭᱠᱮ ᱟᱹᱰᱤ ᱱᱟᱯᱟᱭ ᱵᱮᱱ ᱞᱟᱹᱭ ᱠᱮᱼᱼ ᱡᱟᱦᱟᱸ ᱤᱞᱮᱠᱴᱨᱚᱱᱤᱠ ᱡᱟᱦᱟᱸ ᱛᱤᱱᱟᱹᱜ ᱰᱤᱵᱷᱟᱭᱤᱥ ᱠᱚ ᱢᱮᱱᱟᱜᱼᱟ ᱚᱱᱟ ᱫᱚ ᱱᱟᱦᱟᱜ ᱵᱟᱵᱚᱱᱼᱼ ᱫᱟᱜ ᱡᱟᱹᱲᱤ ᱡᱟᱹᱯᱩᱨ ᱡᱟᱹᱲᱤ ᱦᱩᱰᱩᱨᱼᱼ ᱵᱤᱡᱽᱞᱤ ᱥᱚᱢᱚᱭ ᱫᱚ ᱱᱟᱦ ᱚᱱᱟ ᱫᱚ ᱵᱟᱵᱚᱱ ᱡᱚᱴᱮᱜᱟ ᱟᱨ ᱵᱟᱝᱠᱷᱟᱱ ᱫᱚᱼᱼ ᱛᱤᱱ ᱜᱷᱟᱹᱲᱤᱡ ᱛᱤᱱᱟᱹᱜ ᱚᱠᱛᱚᱭ ᱱᱚᱟᱭ ᱦᱩᱰᱟᱹᱲ ᱜᱚᱫᱟ ᱟᱨ ᱵᱤᱡᱽᱞᱤ ᱜᱚᱫᱼᱼ ᱟᱨ ᱛᱤᱱ ᱜᱷᱟᱹᱲᱤᱡ ᱛᱮ ᱟᱵᱚ ᱚᱱᱟ ᱚᱱᱟ ᱨᱮᱱᱟᱜᱼᱼ ᱫᱩᱠᱠᱷᱚᱛ ᱨᱮᱭᱟᱜ ᱠᱷᱚᱵᱚᱨ ᱮᱢᱚᱜ ᱨᱮ ᱵᱟᱝ ᱞᱟᱜᱟᱜᱼᱟ ᱡᱮᱼᱼ ᱡᱟᱦᱱᱟᱜ ᱠᱚᱥᱴᱚ ᱫᱩᱠ ᱦᱩᱭ ᱜᱚᱫ ᱫᱟᱲᱮᱭᱟᱜᱼᱟ ᱢᱤᱫ ᱜᱷᱟᱹᱲᱤᱛᱮ ᱟᱫᱚ ᱚᱱᱟᱛᱤᱧ ᱢᱮᱱᱟ᱾ ᱟᱰᱤ ᱢᱚᱡᱽ ᱼᱼ ᱠᱟᱛᱷᱟ ᱵᱚᱱ ᱞᱟᱹᱭ ᱠᱮᱭᱟ ᱚᱱᱟ ᱡᱤᱱᱤᱥᱴᱟᱜ ᱫᱚ ᱡᱮ ᱢᱳᱵᱟᱭᱤᱞ ᱠᱚ ᱥᱮ ᱤᱞᱮᱠᱴᱨᱚᱱᱤᱠ ᱰᱤᱵᱷᱟᱭᱤᱥ ᱠᱚ ᱥᱮ ᱢᱳᱵᱟᱭᱤᱞᱼᱼ ᱚᱱᱟ ᱠᱚᱢᱟ ᱴᱤᱠᱜᱤ ᱟᱨᱦᱚᱸ ᱱᱟᱦᱟᱜ ᱡᱟᱦᱟᱸ ᱯᱟᱝᱠᱷᱟ ᱠᱚ ᱡᱚᱫᱤ ᱵᱚᱱ ᱞᱟᱜᱟᱣ ᱠᱟᱜ ᱠᱷᱟᱱ ᱱᱟ ᱵᱳᱨᱰ ᱠᱚᱨᱮᱼᱼ ᱴᱤᱵᱷᱤ ᱠᱚᱵᱚᱱ ᱞᱟᱜᱟᱣ ᱠᱟᱜᱼᱟ ᱵᱳᱨᱰ ᱠᱚᱨᱮ ᱱᱟᱦᱟᱜ ᱥᱮ ᱪᱮᱫ ᱠᱚ ᱮᱢᱟᱱ ᱛᱮᱭᱟᱜ ᱟᱨᱦᱚᱸᱼᱼ
ᱢᱮᱱᱮᱫᱼᱟ ᱞᱤᱧ ᱟᱵᱮᱱ ᱛᱷᱚᱲᱟ ᱢᱟᱹᱭᱤᱠᱼᱼ ᱨᱚᱲ ᱟᱸᱡᱚᱢᱚᱜ ᱠᱟᱱ ᱛᱟᱵᱮᱱᱟ ᱛᱷᱚᱲᱟ ᱢᱚᱪᱟ ᱛᱷᱚᱲᱟ ᱯᱷᱟᱨᱟᱠᱧᱚᱜ ᱠᱟᱛᱮ ᱨᱚᱲ ᱟᱹᱰᱤ ᱱᱟᱯᱟᱭᱣᱟ᱾
ᱦᱳᱭ ᱱᱤᱛᱚᱜ ᱵᱮᱱ ᱠᱞᱤᱭᱟᱨ ᱵᱮᱱ ᱟᱸᱡᱚᱢ ᱮᱫᱟ?
ᱦᱳᱭ ᱦᱳᱭ ᱦᱮᱸ ᱞᱟᱹᱭ ᱤᱫᱤᱭ ᱵᱮᱱ᱾
ᱦᱮᱸ ᱚᱱᱟᱼᱼ ᱡᱟᱦᱟᱸ ᱵᱳᱰ ᱞᱤᱧ ᱞᱟᱹᱭᱠᱮᱜᱼᱟ ᱚᱱᱟ ᱵᱳᱰ ᱨᱮ ᱡᱟᱦᱟᱸ ᱛᱤᱱᱟᱹᱜ ᱠᱟᱱᱮᱠᱥᱚᱱ ᱠᱚ ᱢᱮᱱᱟᱜᱼᱟ ᱦᱟᱸᱜ᱾ ᱚᱱᱟ ᱠᱚ ᱞᱟᱲᱟ ᱠᱟᱛᱮᱜ ᱚᱱᱟ ᱫᱚᱼᱼ ᱫᱚᱦᱚ ᱠᱟᱜ ᱦᱩᱭᱩᱜᱼᱟ ᱫᱟᱜ ᱡᱟᱹᱯᱩᱫ ᱞᱟᱦᱟ ᱨᱮ ᱚᱱᱟ ᱫᱚ ᱥᱮᱯ ᱛᱟᱦᱮᱱᱟ ᱡᱚᱛᱚ ᱢᱮᱥᱤᱱ ᱡᱤᱱᱤᱥ ᱠᱚᱼ ᱮᱞᱮᱠᱴᱨᱚᱱᱤᱠ ᱡᱤᱱᱤᱥ ᱠᱚ ᱦᱳᱭ,
ᱮᱠᱟᱞ ᱮᱠᱟᱞ ᱮᱠᱟᱞ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱨ ᱫᱤᱥᱚᱢ ᱦᱚᱲ ᱠᱚ᱾ ᱱᱚᱣᱟ ᱠᱚ ᱠᱟᱛᱷᱟ ᱟᱸᱡᱚᱢ ᱠᱟᱛᱮ ᱱᱟᱯᱟᱭ ᱢᱤᱫᱼᱼ ᱴᱮᱜ ᱥᱟᱸᱫᱮᱥ ᱠᱚ ᱧᱟᱢ ᱠᱮᱜᱼᱟ ᱮᱛᱚ ᱟᱹᱞᱤᱧᱟᱜ ᱟᱹᱞᱤᱧ ᱟᱹᱞᱤᱧ ᱦᱚᱸ ᱚᱱᱟᱜᱮ, ᱢᱚᱱᱮᱨᱮ ᱛᱟᱦᱮᱸ ᱠᱟᱱ ᱡᱟᱹᱡᱤᱡ ᱡᱮ ᱱᱚᱼᱼ
ᱦᱮᱸ
ᱛᱟᱦᱮᱸ ᱠᱟᱱ ᱛᱟᱹᱞᱤᱧ ᱟᱫᱚ ᱟᱹᱰᱤ ᱱᱟᱯᱟᱭ ᱟᱫᱚ ᱟᱨᱚ ᱢᱤᱫᱼᱼ ᱴᱮᱡ ᱜᱟᱞᱢᱟᱨᱟᱣ ᱢᱤᱫᱴᱮᱡ ᱛᱟᱦᱮᱸ ᱠᱟᱱᱟ ᱡᱮ ᱱᱚᱜᱼᱚᱭ ᱟᱵᱚ ᱡᱟᱛᱨᱟ ᱯᱟᱛᱼᱼ ᱱᱮᱛᱟᱨ ᱰᱨᱟᱢᱟ ᱠᱚᱵᱚᱱ ᱧᱤᱫᱟᱹ ᱫᱟᱬᱟ ᱡᱟᱦᱟᱸ ᱦᱩᱭᱩᱜ ᱠᱟᱱ ᱧᱤᱫᱟᱹ ᱯᱟᱛᱟ ᱱᱚᱜᱼᱚᱱᱟ ᱠᱚ ᱠᱷᱚᱱ᱾ ᱟᱵᱚᱣᱟᱜ ᱥᱟᱱᱛᱟᱲ ᱥᱟᱶᱛᱟ ᱨᱮᱱ ᱠᱩᱲᱤ ᱜᱤᱫᱽᱨᱟᱹ ᱠᱚ ᱠᱷᱟᱹᱛᱤᱨ ᱨᱮ᱾ ᱟᱹᱰᱤ ᱵᱟᱹᱲᱤᱡ ᱚᱨᱥᱚᱝ ᱢᱤᱫᱴᱮᱱ ᱧᱩᱨᱩᱜ ᱠᱟᱱᱟ᱾ ᱦᱳᱭ ᱥᱮ, ᱛᱚ ᱱᱚᱜᱼᱚᱭ ᱡᱮ ᱧᱤᱫᱟᱹ ᱯᱟᱛᱟ ᱠᱚᱠᱚ ᱪᱟᱞᱟᱜ ᱠᱟᱱ ᱱᱚᱣᱟ ᱨᱮ ᱟᱵᱚ ᱥᱟᱱᱛᱟᱲ ᱥᱟᱶᱛᱟ ᱨᱮᱱ ᱠᱩᱲᱤ ᱜᱤᱫᱽᱨᱟᱹ ᱧᱮᱞᱚᱜ ᱠᱟᱱᱟ᱾ ᱡᱮ ᱱᱚᱣᱟ ᱨᱮ ᱪᱟᱞᱟᱣ ᱠᱟᱛᱮ ᱟᱹᱰᱤ ᱵᱟᱹᱲᱤᱡ ᱱᱟᱦᱟᱪᱟᱨ ᱩᱱᱠᱩ ᱥᱟᱶᱛᱮ ᱦᱩᱭᱩᱜ ᱠᱟᱱᱟ, ᱦᱳᱭ ᱥᱮ᱾ ᱟᱫᱚ ᱩᱱᱠᱩ ᱠᱚ ᱡᱟᱦᱟᱸᱭ ᱠᱚ ᱠᱩᱲᱤ ᱜᱤᱫᱽᱨᱟᱹ ᱥᱮ ᱢᱟᱱᱮ ᱥᱟᱱᱛᱟᱲ ᱠᱩᱲᱤ ᱜᱤᱫᱽᱨᱟᱹ ᱜᱟᱨᱡᱮᱱ ᱠᱚ ᱴᱷᱮᱱ ᱟᱵᱮᱱ ᱪᱮᱫ ᱥᱟᱸᱫᱮᱥ ᱵᱮᱱ ᱫᱚᱦᱚᱭᱟ? ᱱᱚᱣᱟ ᱤᱫᱤ ᱠᱟᱛᱮᱫ?
ᱦᱩᱸ᱾ ᱟᱹᱰᱤ ᱱᱟᱯᱟᱭ ᱠᱟᱛᱷᱟ ᱵᱮᱱ ᱢᱮᱱ ᱠᱮᱜᱼᱟ᱾ ᱟᱫᱚ ᱱᱚᱣᱟ ᱡᱟᱦᱟᱸᱵᱮᱱ ᱨᱚᱲ ᱠᱮᱫ ᱱᱚᱣᱟ ᱞᱟᱹᱭ ᱠᱮᱫ ᱵᱮᱱ, ᱱᱚᱣᱟ ᱢᱮᱞᱟ ᱴᱷᱮᱞᱟ, ᱡᱟᱛᱨᱟ, ᱯᱟᱛᱟ, ᱡᱟᱦᱟᱸ ᱱᱚᱣᱟ ᱮᱱᱛᱮᱜ ᱠᱩᱲᱤ ᱜᱤᱫᱽᱨᱟᱹ ᱠᱚ ᱱᱚᱣᱟ ᱢᱮᱞᱟ ᱴᱮᱞᱟ ᱠᱚ ᱫᱟᱬᱟᱱ ᱠᱟᱱ ᱟᱨ ᱦᱟᱺᱰᱤ ᱯᱟᱹᱣᱨᱟᱹ ᱧᱩ ᱠᱟᱛᱮᱫ ᱠᱚᱲᱟ ᱜᱤᱫᱽᱨᱟᱹ ᱠᱚ ᱵᱩᱞ ᱵᱟᱲᱟᱭ ᱠᱟᱱ ᱛᱟᱵᱚᱱᱟ ᱟᱨ ᱫᱟᱬᱟ ᱵᱟᱲᱟᱭᱮᱫ ᱠᱟᱱᱟ ᱛᱚ ᱱᱚᱣᱟ ᱠᱚᱴᱷᱮᱱ ᱢᱤᱫᱴᱮᱱ ᱜᱮ ᱱᱮᱦᱚᱨ ᱢᱮᱱᱟᱜᱼᱟ ᱡᱮ ᱟᱯᱱᱟᱨ ᱟᱯᱱᱟᱨ ᱚᱲᱟᱜ ᱨᱮ ᱟᱯᱱᱟᱨ ᱠᱚᱲᱟ ᱜᱤᱫᱽᱨᱟᱹ ᱥᱩᱫᱷᱟᱹᱨ ᱨᱮᱭᱟᱜ ᱫᱚ ᱠᱟᱱᱟ᱾ ᱟᱨ ᱠᱩᱲᱤ ᱜᱤᱫᱽᱨᱟᱹ ᱦᱚᱸ ᱚᱱᱠᱟ ᱜᱮ, ᱴᱷᱤᱠ ᱜᱮᱭᱟ᱾ ᱥᱚᱵ ᱥᱮ ᱡᱟᱹᱨᱩᱨᱤ ᱠᱟᱛᱷᱟ ᱫᱚ ᱠᱟᱱᱟ, ᱠᱚᱲᱟ ᱜᱤᱫᱽᱨᱟᱹ ᱥᱩᱫᱷᱟᱹᱨ ᱡᱟᱹᱨᱩᱨᱤ ᱠᱟᱱᱟ᱾ ᱟᱯᱱᱟᱨ ᱟᱯᱱᱟᱨ ᱚᱲᱟᱜ ᱨᱮ᱾ ᱟᱯᱱᱟᱨ ᱟᱯᱱᱟᱨ ᱚᱲᱟᱜ ᱨᱮ ᱜᱟᱨᱡᱮᱱ, ᱟᱯᱱᱟᱨ ᱠᱚᱲᱟ ᱜᱤᱫᱽᱨᱟᱹ ᱵᱩᱡᱷᱟᱹᱣ ᱫᱩᱠ ᱞᱟᱹᱠᱛᱤ ᱠᱟᱱᱟ ᱠᱤ ᱟᱢ ᱵᱟᱦᱨᱮᱢ ᱪᱟᱞᱟᱜ ᱠᱟᱱᱟ᱾ ᱟᱢ ᱫᱚ ᱠᱚᱲᱟ ᱦᱚᱯᱚᱱ ᱠᱟᱱᱟᱢ᱾ ᱟᱢ ᱫᱚ ᱠᱚᱲᱟ ᱦᱚᱯᱚᱱ ᱠᱟᱱ ᱠᱷᱟᱡ ᱮᱢ ᱦᱚᱨ ᱵᱤᱨ ᱨᱮ ᱟᱭᱢᱟ ᱠᱩᱲᱤ ᱜᱤᱫᱽᱨᱟᱹ ᱵᱤᱴᱤ ᱜᱤᱫᱽᱨᱟᱹ ᱠᱚᱢ ᱧᱟᱢ ᱠᱚᱜᱮᱭᱼᱟ᱾ ᱟᱫᱚ ᱩᱱᱠᱩ ᱥᱟᱞᱟᱜ ᱨᱚᱲ ᱞᱟᱸᱫᱟ ᱱᱟᱦᱟᱪᱟᱨ ᱟᱹᱞᱩ ᱢᱟᱱᱮ ᱵᱟᱹᱲᱤᱡ ᱟᱞᱚᱢ ᱠᱟᱹᱢᱤᱭᱟ᱾ ᱩᱱᱠᱩ ᱦᱚᱸ ᱟᱢ ᱨᱮᱱ ᱵᱚᱠᱚᱧ ᱞᱮᱠᱟ ᱧᱮᱞ ᱠᱚᱢᱮ ᱟᱨ ᱤᱱᱟᱹᱜᱮ ᱟᱨ ᱡᱩᱫᱤ ᱚᱱᱠᱟ ᱜᱮ ᱠᱚᱲᱟ ᱦᱚᱯᱚᱱ ᱠᱚ ᱡᱩᱫᱤ ᱚᱱᱠᱟ ᱠᱚᱵᱚᱱ ᱦᱩᱫᱤᱥᱟ ᱢᱚᱡᱽ ᱢᱚᱡᱽ ᱟᱨ ᱠᱩᱲᱤ ᱜᱤᱫᱽᱨᱟᱹ ᱦᱚᱸ ᱱᱟᱦᱟᱸᱜ ᱡᱟᱦᱟᱸ ᱢᱮᱞᱟ ᱴᱷᱮᱞᱟ ᱨᱮ ᱦᱟᱺᱰᱤ ᱠᱚᱠᱚ ᱟᱹᱠᱷᱨᱤᱧᱮᱫ ᱠᱟᱱᱟ ᱥᱮ ᱜᱚᱜᱚ ᱦᱚᱲ ᱠᱚ᱾ ᱚᱱᱟ ᱡᱤᱱᱤᱥᱠᱩ ᱵᱟᱹᱭ ᱵᱟᱹᱭ ᱛᱮ ᱵᱚᱱᱫᱚ ᱵᱟᱲᱟ ᱞᱮᱱᱠᱷᱟᱱ ᱱᱟᱦᱟᱸᱜ ᱩᱱᱠᱩ ᱵᱩᱡᱷᱟᱹᱣ ᱠᱟᱛᱮᱜ, ᱱᱚᱣᱟ ᱠᱚᱫᱚ ᱟᱯᱱᱟᱨ ᱟᱯᱱᱟᱨ ᱚᱲᱟᱜ ᱨᱮᱱᱟᱜ ᱠᱷᱮᱞ ᱠᱟᱱᱟ ᱦᱮᱸ, ᱡᱚᱛᱚ ᱦᱚᱲ ᱟᱢ ᱫᱚ ᱫᱤᱥᱚᱢ ᱫᱚ ᱵᱟᱢ ᱵᱚᱫᱚᱞ ᱫᱟᱲᱮᱭᱟᱜᱼᱟ᱾ ᱫᱤᱥᱚᱢ ᱵᱚᱫᱚᱞ ᱞᱟᱹᱜᱤᱫ ᱛᱮᱫᱚ ᱥᱟᱱᱟᱢ ᱠᱷᱚᱱ ᱢᱟᱲᱟᱝ ᱨᱮ ᱟᱯᱱᱟ ᱟᱯᱱᱟ ᱚᱲᱟᱜ ᱨᱮᱱ ᱦᱚᱲ ᱵᱚᱫᱚᱞᱚᱜ ᱦᱩᱭᱩᱜᱼᱟ᱾ ᱟᱯᱱᱟ ᱟᱯᱱᱟ ᱚᱲᱟᱜ ᱨᱮᱱ ᱦᱚᱲ ᱢᱟᱱᱮ ᱡᱩᱛᱩᱜ ᱦᱩᱭᱩᱜᱼᱟ᱾ ᱛᱚᱵᱮ ᱜᱮ ᱱᱟᱦᱟᱸᱜ ᱱᱚᱣᱟ ᱡᱤᱱᱤᱥ ᱫᱚ ᱡᱩᱛᱩᱜᱼᱟ ᱟᱨ ᱵᱟᱠᱷᱟᱡ ᱫᱚ ᱫᱤᱥᱚᱢ ᱫᱩᱱᱤᱭᱟᱹ ᱫᱚ ᱟᱵᱮᱱ ᱫᱚ ᱫᱟᱬᱟ ᱫᱟᱬᱟ ᱠᱟᱛᱮᱜ ᱫᱚ ᱵᱟᱵᱮᱱ ᱥᱩᱫᱷᱟᱹᱨ ᱫᱟᱲᱮᱭᱟᱜᱼᱟ᱾ ᱱᱮᱛᱟᱨ ᱱᱮᱛᱟᱨ ᱡᱩᱜᱽᱼᱡᱟᱢᱟᱱᱟ ᱨᱮᱫᱚ ᱾ ᱦᱳᱭ ᱾
ᱮᱠᱟᱞ ᱮᱠᱟᱞ ᱮᱠᱟᱞ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱡᱮ ᱱᱚᱣᱟ ᱫᱚ ᱫᱤᱥᱚᱢ ᱫᱤᱥᱚᱢ ᱦᱚᱲ ᱫᱚ ᱱᱚᱝᱠᱟ ᱛᱮᱢᱟ ᱞᱟᱹᱭ ᱢᱟ ᱥᱚᱢᱵᱷᱚᱵᱽ ᱠᱟᱱᱟ ᱛᱚᱵᱮ ᱱᱤᱡᱮ ᱱᱤᱡᱮ ᱟᱯᱱᱟᱨ ᱟᱯᱱᱟᱨ ᱚᱲᱟᱜ ᱨᱮᱱ ᱡᱟᱦᱟᱸᱭ ᱡᱮ ᱵᱤᱴᱤ ᱜᱤᱫᱽᱨᱟᱹ ᱥᱮ ᱵᱟᱹᱵᱩ ᱜᱤᱫᱽᱨᱟᱹ ᱠᱚ ᱢᱮᱱᱟᱜ ᱠᱚᱣᱟ᱾ ᱚᱱ ᱩᱱᱠᱩ ᱟᱵᱚ ᱜᱟᱨᱡᱮᱱ ᱡᱟᱦᱟᱸᱭ ᱢᱮᱱᱟᱜ ᱠᱚᱫᱚ ᱜᱚᱼ ᱵᱟᱵᱟ ᱥᱮ ᱟᱨᱚ ᱜᱟᱹᱠᱷᱩᱲᱤᱭᱟᱱ ᱠᱚ᱾ ᱢᱮᱱᱟᱜ ᱠᱚᱣᱟ ᱛᱚ ᱩᱱᱠᱩᱼᱼ ᱱᱚᱣᱟ ᱠᱚ ᱠᱟᱛᱷᱟ ᱫᱚ ᱩᱱᱠᱩ ᱯᱩᱥᱴᱟᱹᱣ ᱥᱮᱫ ᱡᱩᱫᱤ ᱠᱚ ᱞᱟᱹᱭ ᱟᱠᱚᱣᱟ᱾ ᱚᱱᱟ ᱠᱟᱛᱷᱟ ᱡᱩᱫᱤᱼᱼ ᱞᱩᱛᱩᱨ ᱨᱮ ᱢᱚᱡᱽ ᱛᱮᱠᱚ ᱨᱮᱵᱮᱫ ᱫᱚᱦᱚᱭᱟ ᱩᱱᱠᱩᱼᱼ ᱡᱟᱦᱟᱸᱭ ᱡᱩᱣᱟᱹᱱ ᱠᱚ ᱠᱩᱲᱤ ᱥᱮ ᱠᱚᱲᱟ ᱜᱤᱫᱽᱨᱟᱹ ᱛᱚᱵᱮ ᱫᱚ ᱟᱹᱰᱤ ᱱᱟᱯᱟᱭᱚᱜᱼᱟ ᱾ ᱦᱳᱭᱥᱮ ᱟᱨ ᱱᱚᱜᱼᱚᱭ ᱡᱮ ᱧᱤᱫᱟᱹ ᱢᱮᱞᱟ ᱴᱷᱮᱞᱟ ᱦᱩᱭᱩᱜ ᱠᱟᱱᱟ᱾ ᱡᱮᱢᱚᱱ ᱱᱚᱜᱼᱚᱭ ᱠᱩᱲᱤ ᱜᱤᱫᱽᱨᱟᱹ ᱪᱮᱛᱟᱱ ᱨᱮ ᱵᱟᱹᱲᱤᱡ ᱱᱟᱦᱟ-ᱪᱟᱨ ᱦᱩᱭᱩᱜ ᱠᱟᱱᱟ ᱾ ᱮᱢᱚᱱ ᱪᱮᱫ ᱱᱟᱦᱟᱪᱟᱨ ᱥᱟᱶ ᱥᱟᱶ ᱛᱮ ᱩᱱᱠᱩ ᱪᱮᱫ ᱡᱤᱣᱤ ᱠᱷᱚᱱ ᱦᱚᱸᱼᱼ ᱠᱚ ᱢᱟᱱᱮ ᱠᱚ ᱜᱚᱡ ᱜᱤᱰᱤ ᱠᱟᱠᱚ ᱠᱟᱱᱟ ᱾ ᱡᱤᱣᱤ ᱵᱟᱸᱧᱪᱟᱣ ᱵᱟᱠᱚ ᱫᱚᱦᱚ ᱭᱮᱫᱼᱼ ᱛᱟᱠᱚᱣᱟ ᱮᱱᱠᱷᱟᱱ ᱩᱱᱤ ᱵᱟᱸᱧᱪᱟᱣ ᱡᱩᱫᱤ ᱛᱟᱦᱮᱸᱭ ᱠᱟᱱᱟ᱾ ᱮᱱᱠᱷᱟᱱ ᱢᱟ ᱩᱱᱤ ᱢᱟᱭ ᱞᱟᱹᱭᱟ ᱾ ᱞᱟᱹᱭ ᱞᱮᱱ ᱠᱷᱟᱱ ᱢᱟ ᱠᱚᱲᱟ ᱯᱟᱥᱴᱟ ᱢᱟ ᱩᱱᱤ ᱢᱟᱭ ᱫᱩᱥᱚᱜ ᱠᱟᱱᱟ, ᱩᱱᱤ ᱢᱟᱼᱼ ᱱᱮᱛᱟᱨ ᱫᱚ ᱡᱮᱢᱚᱱ ᱯᱨᱚᱥᱟᱥᱚᱱᱤᱠ ᱟᱭᱤᱱᱮᱜᱼᱟ ᱡᱟᱦᱟᱸ ᱠᱟᱱᱟ ᱚᱱᱟ ᱫᱚ ᱡᱤᱦᱳᱞᱮ ᱪᱟᱞᱟᱜᱼᱟ᱾ᱥᱮ ᱟᱨᱚ ᱱᱟᱱᱟ ᱨᱚᱠᱚᱢ ᱟᱨᱚ ᱪᱮᱛᱟᱱ ᱞᱮᱵᱮᱞ ᱨᱮ ᱟᱨᱚ ᱩᱱᱤᱭᱟᱜ ᱠᱮᱥ ᱢᱚᱠᱨᱫᱚᱢᱟ ᱦᱩᱭ ᱥᱟᱶ ᱥᱟᱶᱛᱮ ᱟᱨᱚ ᱩᱱᱤᱭᱟᱜ ᱮᱢᱚᱱ ᱵᱚᱛᱚᱨ ᱟᱱᱟᱜ ᱦᱮᱱᱟᱜᱼᱟ, ᱚᱱᱟ ᱦᱚᱛᱮᱡ ᱛᱮ ᱩᱱᱤ ᱚᱱᱟ ᱞᱟᱦᱟᱨᱮ ᱡᱟᱦᱟᱸᱭ ᱥᱟᱛᱮᱜ ᱵᱟᱹᱲᱤᱡ ᱱᱟᱦᱟᱪᱟᱨᱮ ᱠᱟᱹᱢᱤᱭᱮᱫ ᱫᱚ ᱡᱟᱦᱟᱸᱭ ᱠᱩᱲᱤ ᱜᱤᱫᱽᱨᱟᱹ ᱥᱟᱶᱛᱮ, ᱩᱱᱤ ᱠᱩᱲᱤ ᱜᱤᱫᱽᱨᱟᱹ ᱜᱤ ᱱᱚᱣᱟ ᱫᱩᱱᱤᱭᱟᱹ ᱠᱷᱚᱡ ᱥᱟᱦᱟ ᱠᱟᱭ ᱠᱟᱱᱟ ᱾
ᱦᱳᱭ ᱦᱳᱭ ᱦᱳᱭ ᱦᱳᱭ, ᱱᱚᱝᱠᱟ ᱜᱷᱚᱴᱱᱟ ᱱᱚᱜᱼᱚᱭ ᱱᱤᱭᱟᱹ
ᱚᱜ ᱠᱟᱱᱟ᱾
ᱟᱫᱚ ᱱᱟᱦᱟᱜ ᱟᱹᱰᱤ ᱱᱟᱯᱟᱭ ᱵᱮᱱ ᱞᱟᱹᱭ ᱠᱮᱜᱼᱟ ᱾ ᱥᱟᱹᱨᱤ ᱠᱟᱛᱷᱟ ᱠᱟᱱ ᱜᱮᱭᱟ ᱱᱚᱣᱟ ᱫᱚ ᱾ ᱢᱟᱱᱮ ᱱᱚᱝᱠᱟ ᱡᱤᱱᱤᱥ ᱧᱮᱞᱚᱜ ᱠᱟᱱᱟ ᱩᱱᱤ ᱠᱮᱥ ᱢᱩᱠᱟᱫᱢᱟ ᱠᱷᱚᱡ ᱵᱟᱸᱧᱪᱟᱜ ᱞᱟᱹᱜᱤᱫ ᱛᱮ ᱩᱱᱤ ᱱᱟᱦᱟᱜ, ᱞᱟᱦᱟᱨᱮ ᱩᱱᱠᱤ ᱱᱟᱜ ᱨᱤᱞᱮᱥᱮᱱ ᱛᱟᱦᱮᱸᱱ ᱠᱟᱱᱟ, ᱟᱨ ᱚᱱᱠᱟ ᱡᱟᱦᱟᱸ ᱞᱮᱠᱟ ᱠᱟᱛᱮᱫ ᱠᱩ ᱚᱱᱠᱟ ᱠᱩ ᱵᱟᱹᱲᱤᱡ ᱠᱟᱹᱢᱤ ᱠᱟᱛᱮᱫ ᱠᱚ ᱵᱟᱹᱲᱤᱡ ᱠᱟᱠᱩ ᱠᱟᱱᱟ ᱠᱩᱲᱤ ᱜᱤᱫᱟᱹᱨ ᱠᱚ ᱾ ᱟᱫᱚ ᱱᱟᱦᱟᱜ ᱚᱝᱠᱟ ᱵᱟᱸᱧᱪᱟᱣ ᱫᱚ ᱱᱟᱦᱟᱜ ᱵᱟᱠᱚ ᱵᱟᱸᱧᱪᱟᱜ ᱠᱟᱱᱟ ᱾ ᱩᱱᱠᱩ ᱫᱚ ᱟᱨᱦᱚᱸ ᱠᱚ ᱯᱷᱟᱸᱥᱟᱜ ᱠᱟᱱ ᱜᱮᱭᱟ ᱱᱟᱦᱟᱜ, ᱡᱟᱦᱟᱸᱭ ᱦᱟᱸᱜ ᱵᱟᱹᱲᱤᱡ ᱠᱟᱹᱢᱤᱭ ᱠᱟᱜ ᱜᱚᱡ ᱠᱟᱫᱮᱭᱟ ᱥᱮ ᱪᱮᱠᱟᱣ ᱠᱟᱫᱮᱭᱟ, ᱟᱫᱚ ᱥᱚᱢᱳᱭ ᱞᱟᱜᱟᱜ ᱠᱟᱱᱟ ᱚᱱᱟᱨᱮ ᱾ ᱢᱮᱱᱠᱷᱟᱱ ᱦᱟᱸᱜ ᱚᱱᱟ ᱠᱚ ᱚᱱᱠᱟ ᱠᱚ ᱟᱞᱮ ᱞᱮᱱᱠᱷᱟᱱ ᱱᱚᱣᱟ ᱫᱚ
ᱡᱟᱦᱟᱸ ᱛᱤᱱᱟᱹᱜ ᱜᱮ ᱡᱟᱦᱟᱸ ᱞᱮᱠᱟᱢ ᱫᱳᱥ ᱠᱟᱜᱼᱟ, ᱢᱮᱱᱠᱷᱟᱱ ᱦᱚᱲ ᱜᱚᱡ ᱫᱚ ᱦᱚᱲ ᱫᱚ ᱩᱱᱟᱹᱜ ᱟᱫᱮᱥ ᱫᱚ ᱵᱟᱹᱱᱩᱜ ᱛᱟᱵᱚᱱᱟ ᱾ ᱫᱳᱥ ᱫᱚ ᱦᱩᱭ ᱫᱟᱲᱮᱭᱟᱜᱼᱟ ᱡᱟᱦᱟᱸᱦᱭ ᱴᱷᱮᱡ ᱠᱷᱚᱡ ᱜᱮ ᱾ ᱱᱟᱠᱤᱱ ᱦᱚᱲ ᱫᱚ ᱦᱚᱲ ᱜᱚᱡ ᱨᱮᱱᱟᱜ ᱥᱟᱹᱡᱟᱹᱭ ᱫᱚ ᱵᱟᱢ ᱮᱢ ᱫᱟᱲᱮᱭ ᱟᱭᱟ᱾